ᱦᱮᱸ ᱪᱮᱫ ᱦᱚᱭ ᱥᱟᱹᱜᱩᱱ ᱥᱮᱛᱟᱜ ᱾ ᱥᱟᱹᱜᱩᱱ ᱛᱤᱠᱤᱱ ᱦᱩᱭᱩᱜ ᱠᱟᱱᱟ ᱟᱨ ᱢᱤᱫ ᱜᱷᱟᱹᱲᱤᱡ ᱛᱟᱭᱚᱢ ᱠᱷᱟᱱ ᱜᱮ᱾
ᱦᱮᱸ ᱦᱮᱸ ᱟᱫᱚ ᱛᱮᱦᱮᱧ ᱫᱚ ᱚᱭᱫᱟᱹᱨ ᱵᱷᱟᱜᱤ ᱜᱮᱭᱟ ᱛᱚ ᱟᱞᱮ ᱥᱮᱱ ᱫᱚ ᱾
ᱮᱠᱫᱚᱢ ᱜᱮ ᱜᱚᱴᱟ ᱜᱮ ᱛᱤᱦᱤᱧ ᱫᱚ ᱥᱮᱛᱟᱜ ᱜᱮ ᱵᱩᱡᱷᱟᱹᱜ ᱠᱟᱱᱟ ᱱᱤᱛᱚᱜ ᱦᱚᱸ ᱾
ᱟᱨ ᱥᱟᱶ ᱥᱟᱶ ᱛᱮ ᱥᱟᱹᱜᱩ ᱤᱭᱟᱹ ᱥᱟᱹᱜᱩᱱ ᱛᱤᱠᱤᱱ ᱥᱟᱶ ᱥᱟᱶ ᱛᱮ ᱛᱮᱦᱮᱧᱼᱟᱜ ᱱᱮᱸᱫᱷᱟᱹ ᱫᱚ ᱦᱩᱭᱩᱜ ᱠᱟᱱᱟ ᱥᱟᱹᱜᱩᱱ ᱟᱢᱵᱟᱵᱚᱛᱤ ᱯᱚᱨᱚᱵᱽ ᱾
ᱦᱚᱭ ᱾ ᱛᱟᱦᱚᱞᱮ ᱟᱢᱵᱟ ᱵᱚᱛᱤ ᱵᱟᱠᱷᱨᱟ ᱛᱮ ᱠᱟᱱᱴᱷᱟᱲ ᱟᱨ ᱩᱞ ᱵᱤᱞᱤ ᱠᱚ ᱦᱩᱭ ᱠᱟᱱᱟ ᱥᱮ ᱵᱟᱝ?
ᱩᱞ ᱵᱮᱞᱤ ᱫᱚ ᱦᱩᱭ ᱟᱠᱟᱱᱟ, ᱢᱮᱱᱠᱷᱟᱱ ᱠᱟᱱᱴᱷᱟᱲ ᱫᱚ ᱵᱟᱝ ᱦᱩᱭ ᱟᱠᱟᱱᱟ ᱾
ᱚᱸᱻ ᱛᱤᱦᱤᱧ ᱫᱚ ᱞᱟᱹᱭ ᱟᱠᱚ ᱛᱚ ᱥᱮᱛᱟᱜ ᱠᱷᱚᱱ ᱫᱚ ᱩᱞ ᱠᱟᱱᱴᱷᱟᱲ ᱜᱮᱠᱚ ᱡᱚᱢᱟ ᱾
ᱦᱮᱸ ᱚᱱᱟ ᱢᱟ ᱟᱢᱵᱟᱯᱚᱛᱛᱤ ᱯᱚᱨᱟᱣ ᱵᱟᱝ ᱩᱞ ᱠᱟᱱᱴᱷᱟᱲ ᱨᱮᱭᱟᱜ ᱜᱮ ᱯᱚᱨᱚᱵᱽ ᱠᱟᱱ ᱾ ᱟᱨ ᱥᱟᱶ ᱥᱟᱶᱛᱮ ᱥᱟᱶ ᱥᱟᱶᱛᱮ ᱡᱤᱞ ᱥᱩᱠᱨᱤ ᱡᱤᱞ ᱾
ᱦᱚᱭ ᱚᱱᱟ ᱦᱚᱸ ᱾
ᱟᱯᱮ ᱥᱮᱱ ᱛᱮ ᱛᱟᱢᱟ ᱱᱮ ᱟᱢᱵᱟᱵᱚᱛᱤ ᱯᱚᱨᱚᱵᱽ ᱨᱮᱠᱚ ᱯᱤᱴᱷᱟᱹᱭᱟ?
ᱦᱮᱸ ᱯᱤᱴᱷᱟᱹ ᱞᱟᱴᱷᱟ ᱡᱚᱢ ᱧᱩ ᱦᱩᱭᱩᱜ ᱜᱮᱭᱟ ᱱᱟᱯᱟᱭ ᱵᱷᱟᱜᱤ ᱜᱮ ᱾
ᱟᱪᱪᱷᱟ
ᱡᱚᱛᱚ ᱠᱚᱜᱮ ᱱᱤᱭᱟᱹ ᱟᱢᱵᱟᱵᱚᱛᱤ ᱨᱮᱫᱚ ᱠᱚ ᱠᱩᱲᱟᱹ ᱡᱩᱲᱟᱹᱣ ᱜᱮᱭᱟ ᱾
ᱟᱫᱚ ᱥᱩᱠᱨᱤ ᱡᱤᱞ ᱯᱮ ᱦᱟᱛᱟᱶ ᱠᱟᱫᱟ ᱥᱮᱪᱮ ᱛᱮᱦᱤᱧ ᱫᱚ?
ᱦᱮᱸᱻ ᱥᱩᱠᱨᱤ ᱡᱤᱞ ᱫᱚ ᱵᱟᱹᱱᱩᱜ ᱟᱠᱟᱫᱟ ᱾ ᱱᱤᱛᱚ ᱫᱚ ᱥᱤᱢ ᱢᱮᱱᱟᱜ ᱠᱚᱣᱟ ᱛᱚ ᱾ ᱥᱤᱢ ᱠᱚᱜᱮ ᱾ ᱟᱨ ᱟᱨ ᱪᱮᱫ ᱠᱚ ᱞᱟᱹᱭᱟ ᱠᱚ ᱞᱟᱹᱭᱟ ᱥᱮ ᱪᱮᱫ ᱚᱛ ᱵᱟᱝᱠᱚ ᱜᱟᱰᱟᱭᱟ?
ᱦᱮᱸ ᱛᱮᱦᱤᱧ ᱫᱚ ᱦᱟᱥᱟ ᱫᱚ ᱵᱟᱠᱚ ᱞᱟᱭᱟ ᱛᱮᱦᱧ ᱫᱚ ᱾
ᱚᱱᱟ ᱦᱚᱸ ᱢᱤᱫᱴᱟᱝ ᱪᱮᱫ ᱞᱮᱠᱟ ᱢᱮᱱᱟᱜᱼᱟ, ᱞᱟᱹᱭᱟᱠᱚ ᱵᱟᱝᱢᱟ ᱥᱩᱠᱨᱤ ᱟᱹᱱᱤᱡᱼᱟ? ᱵᱟᱝ ᱮᱱ ᱦᱤᱞᱚᱜ ᱜᱟᱰᱟ ᱞᱮᱠᱷᱟᱱ ᱾
ᱢᱮᱱᱟ ᱠᱚᱛᱚ ᱾ ᱟᱞᱮ ᱦᱚᱸ ᱛᱮᱦᱤᱧ ᱠᱟᱹᱢᱤ ᱞᱮ ᱢᱮᱱᱮᱫ ᱛᱟᱦᱮᱱᱟ ᱾ ᱚᱱᱮᱼ ᱱᱟᱥᱮᱱᱟᱜ ᱚᱲᱟᱜ ᱡᱟᱦᱟᱸ ᱴᱷᱮᱡ ᱞᱮ ᱵᱮᱱᱟᱣ ᱟᱠᱟᱫᱟ ᱵᱷᱚᱨᱟᱴ ᱟᱞᱮ ᱵᱮᱱᱟᱣᱮᱫ ᱛᱟᱦᱮᱱᱟ ᱾
ᱟᱫᱚ ᱠᱚ ᱢᱮᱱᱫᱟ ᱛᱮᱦᱤᱧ ᱫᱚ ᱛᱮᱤᱦᱤᱧ ᱫᱚ ᱚᱛ ᱵᱟᱝ ᱠᱚ ᱞᱟᱭᱟ ᱾ ᱛᱚ ᱚᱱᱟ ᱞᱟᱹᱜᱤᱫ
ᱚᱻ ᱦᱮᱸ ᱛᱤᱦᱤᱧ ᱛᱚ ᱥᱤ ᱦᱚᱸ ᱵᱟᱠᱚ ᱥᱤᱭᱟ ᱠᱷᱮᱛ ᱠᱚ ᱾
ᱦᱮᱸ ᱚᱱᱟ ᱞᱟᱹᱜᱤᱫ ᱛᱮ ᱦᱚᱞᱟ ᱟᱞᱮ ᱵᱤᱡᱛᱚᱞᱟ ᱞᱮ ᱜᱤᱰᱤ ᱠᱮᱫᱟ ᱦᱚᱞᱟ᱾
ᱦᱮᱸ ᱟᱨ ᱱᱟᱦᱮᱞ ᱠᱚᱦᱚᱸ ᱥᱮ ᱪᱮᱫ ᱛᱮᱦᱤᱧ ᱫᱚ ᱞᱟᱹᱭ ᱟᱠᱚ ᱚᱛ ᱨᱮᱫᱚ ᱵᱟᱠᱚ ᱫᱚᱦᱚ ᱠᱟᱜ-ᱟ ᱪᱮᱛᱟᱱ ᱨᱮᱼᱼ ᱠᱚ ᱟᱠᱟ ᱠᱟᱜ ᱠᱚ ᱢᱟᱱᱮ ᱡᱟᱦᱟᱱᱟᱜ ᱪᱮᱛᱟᱱ ᱨᱮᱠᱚ ᱫᱚᱦᱚ ᱠᱟᱜ-ᱟ ᱚᱛ ᱠᱷᱚᱱ ᱟᱨᱠᱤ ᱪᱮᱛᱟᱱ ᱨᱮ᱾
ᱚᱱᱟ ᱫᱚ ᱵᱟᱲᱟᱭ ᱛᱚ ᱵᱟᱹᱱᱩᱜ-ᱟ ᱛᱚ ᱚᱱᱟ ᱫᱚᱼᱼ
ᱚᱸᱻ
ᱢᱮᱱᱠᱷᱟᱱ ᱵᱟᱲᱟᱭ ᱢᱮᱱᱟᱜ-ᱟ ᱛᱮᱦᱮᱧ ᱫᱚ ᱚᱛᱼᱼ ᱮᱸ ᱛᱮᱤᱧ ᱫᱚ ᱱᱟᱦᱮᱞ ᱤᱭᱟᱹ ᱛᱚᱢᱮ ᱚᱛ ᱠᱳ ᱵᱟᱝ ᱠᱳ ᱞᱟᱭᱟ ᱛᱟ ᱢᱟᱱᱮ᱾
ᱚᱻ ᱛᱟᱦᱚᱞᱮ ᱟᱯᱮ ᱥᱮᱫ ᱫᱚ ᱯᱤᱴᱷᱟᱹ ᱞᱟᱴᱷᱟ ᱠᱚ ᱪᱮᱫ ᱦᱩᱭᱩᱜ ᱠᱟᱱᱟ ᱥᱮ ᱵᱟᱝ?
ᱟᱞᱮᱴᱷᱮᱱ ᱯᱤᱴᱷᱟᱹ ᱫᱚ ᱵᱟᱝ ᱥᱩᱠᱨᱤ ᱠᱚ ᱜᱚᱡ ᱠᱮᱫᱮᱭᱟ ᱥᱩᱠᱨᱤ ᱡᱤᱞ ᱞᱮ ᱦᱟᱛᱟᱣ ᱟᱠᱟᱫ᱾ ᱥᱩᱠᱨᱤ ᱡᱤᱞ ᱜᱮ ᱡᱚᱢ ᱦᱩᱭᱩᱜ-ᱟ᱾ ᱟᱨ ᱠᱟᱱᱴᱷᱟᱲ ᱫᱚ ᱵᱟᱹᱱᱩᱜ-ᱟ ᱩᱞ ᱜᱮ ᱡᱚᱢ ᱦᱳᱭ ᱠᱟᱱᱟ᱾
ᱟᱨ ᱛᱟᱦᱚᱞᱮ ᱱᱤᱛᱚᱜ ᱫᱚ ᱪᱮᱫ ᱮᱢ ᱪᱤᱠᱟᱹᱭᱮᱫᱟ?
ᱪᱮᱜ ᱦᱚ ᱵᱟᱝ ᱫᱩᱲᱩᱵ ᱦᱩᱭ ᱠᱟᱱᱟ᱾
ᱚ ᱛᱮᱦᱤᱧ ᱛᱚ ᱢᱚᱸᱡᱽ ᱜᱮ ᱥᱤᱛᱩᱢ ᱵᱟᱭ ᱥᱤᱛᱩᱢ ᱠᱟᱫᱟᱭ᱾ ᱡᱟᱦᱟᱸ ᱢᱟᱱ ᱛᱟᱦᱟᱸ ᱜᱮ ᱫᱩᱲᱩᱵ ᱵᱟᱲᱟ ᱦᱚᱸ ᱜᱟᱱᱚᱜ ᱜᱮᱭᱟ᱾ ᱮᱴᱟᱜ ᱥᱚᱢᱚᱭ ᱫᱚ ᱵᱟᱠᱷᱟᱱ ᱫᱟᱨᱮ ᱩᱢᱩᱞ ᱪᱷᱟᱲᱟ ᱛᱚ ᱫᱩᱲᱩᱵ ᱵᱟᱲᱟ ᱦᱚᱸ ᱵᱟᱝ ᱜᱟᱱᱚᱜ-ᱟ ᱥᱮ᱾
ᱵᱟᱝ ᱵᱟᱝ ᱛᱮᱦᱤᱧ ᱫᱚ ᱢᱮᱱᱠᱷᱟᱱ, ᱥᱤᱛᱩᱝ ᱫᱚ ᱵᱟᱭ ᱥᱤᱛᱩᱝ ᱮᱫᱟ ᱢᱮᱱᱠᱷᱟᱱ ᱩᱫᱽᱜᱟᱹᱨ ᱫᱚ ᱚᱱᱠᱟᱜᱮ ᱩᱫᱽᱜᱟᱹᱨ ᱠᱟᱱᱟ᱾
ᱩᱫᱽᱜᱟᱹᱨ ᱵᱷᱟᱵ ᱛᱮᱼᱼ
ᱵᱷᱟᱯᱟᱱᱤ ᱛᱮᱜ ᱢᱮᱱᱟᱜ-ᱟ᱾ ᱱᱚᱣᱟ ᱜᱮᱼᱼ
ᱦᱮᱸ ᱟᱫᱚ ᱵᱷᱟᱯᱟᱱᱤ ᱫᱚ ᱛᱟᱦᱮᱸᱱ ᱜᱮᱭᱟ ᱞᱟᱹᱭ ᱟᱠᱚ ᱛᱚ ᱩᱲ ᱠᱟᱱ ᱩᱞ ᱠᱟᱱᱼᱼ ᱴᱷᱟᱲ ᱵᱤᱞᱤᱜ ᱟ-ᱥᱮᱼᱼ ᱠᱷᱟᱱ ᱫᱚ ᱫᱟᱜ ᱞᱟᱹᱭᱟᱠᱚ ᱫᱟᱜ ᱦᱚᱸᱭ ᱫᱟᱜᱟᱭ᱾ ᱟᱨ ᱱᱚᱛᱮᱻ ᱟᱨ ᱥᱤᱛᱩᱝ ᱦᱚᱸᱭ ᱥᱤᱛᱩᱝ ᱟᱭ ᱢᱟᱱᱮ ᱵᱷᱟᱯᱟᱱᱤ ᱵᱷᱟᱯᱟᱱᱤ ᱫᱚ ᱛᱟᱦᱮᱸᱱ ᱜᱮᱭᱟ᱾ ᱵᱟᱹᱫᱽ ᱵᱟᱹᱭᱦᱟᱹᱲ ᱫᱚ ᱱᱤᱛᱳᱜ ᱫᱚ ᱚᱛ ᱥᱮᱫ ᱛᱚ ᱞᱚᱞᱚ ᱜᱮ ᱨᱟᱠᱟᱵ ᱠᱟᱱᱟ᱾
ᱦᱮᱸ
ᱦᱮᱸᱜ ᱮ
ᱟᱢ ᱫᱚ ᱪᱮᱜ ᱮᱢ ᱪᱤᱠᱟᱹᱭᱮᱫᱟ ᱛᱟᱦᱞᱮ ᱟᱢ ᱫᱚ?
ᱤᱧ ᱦᱚᱸᱧ ᱠᱟᱹᱢᱤᱭᱮᱫᱟ ᱢᱟᱦᱟᱨᱟᱜ ᱠᱟᱱᱟᱹᱧ᱾
ᱟᱪᱪᱷᱟᱼᱼ ᱟᱫᱟᱜ ᱚᱲᱚᱜ ᱠᱚᱨᱮ ᱫᱚ ᱪᱮᱫ ᱠᱚ ᱪᱤᱠᱟᱹᱭᱮᱫᱟ?
ᱚᱲᱟᱜ ᱠᱚᱨᱮᱜ ᱟᱫᱚ ᱛᱤᱦᱤᱧ ᱫᱚ ᱟᱢᱵᱟᱵᱚᱛᱤ ᱵᱟᱠᱷᱨᱟᱛᱮ ᱡᱟᱹᱱᱤᱡ ᱫᱷᱩᱨᱟᱹᱣ ᱠᱟᱱᱟ ᱠᱚ ᱱᱤᱛᱚᱜ-ᱫᱚ᱾ ᱡᱚᱢ ᱧᱩ ᱨᱮᱱᱟᱝ ᱵᱮᱵᱚᱥᱛᱟ ᱠᱚ ᱠᱚ ᱡᱟᱹᱱᱤᱡ ᱠᱚ ᱠᱚᱨᱟᱣᱮᱫᱟ ᱡᱟᱹᱱᱤᱡ᱾ ᱟᱫᱚ ᱤᱧ ᱫᱚᱧ ᱩᱰᱩᱠ ᱠᱟᱱᱟ ᱮᱱᱟᱝ ᱨᱮᱜᱮ ᱵᱟᱹᱥᱤᱭᱟᱹᱢ ᱠᱚ ᱡᱚᱢ ᱵᱟᱲᱟ ᱠᱟᱛᱮᱫ ᱩᱰᱩᱜ ᱦᱩᱭ ᱠᱟᱱᱟ᱾
ᱦᱩᱸ
ᱟᱨ ᱪᱤᱜ ᱠᱚ ᱢᱮᱱᱟ ᱛᱮᱦᱤᱧ ᱫᱚ ᱚᱲᱟᱜ ᱠᱚᱠᱚ ᱤᱭᱟᱹ ᱜᱮᱡ ᱜᱩᱨᱤᱡᱟᱠᱚ ᱥᱮ ᱪᱮᱫ ᱛᱮᱦᱮᱧ ᱦᱚᱸ
ᱦᱮᱸ ᱜᱮᱡ ᱜᱩᱨᱤᱡᱽ ᱢᱟ ᱦᱮᱸ ᱜᱮ ᱜᱮᱡ ᱜᱩᱨᱤᱡ ᱛᱟᱦᱮᱸᱱᱟ᱾ ᱟᱯᱮᱥᱮᱫ ᱫᱚ ᱛᱟᱦᱚᱞᱮ ᱟᱢᱵᱟᱵᱩᱛᱤ ᱨᱮᱫᱚ ᱪᱮᱫ ᱠᱚᱯᱮ ᱪᱤᱠᱟᱹᱭᱟ?
ᱟᱞ ᱥᱮᱱ ᱫᱚ ᱥᱮᱛᱟᱜ ᱨᱮ ᱜᱚᱜᱚ ᱦᱚᱲ ᱠᱚ ᱵᱮᱨᱮᱫ ᱠᱟᱛᱮ ᱠᱚ ᱜᱮᱡ ᱜᱩᱨᱤᱡᱟ ᱛᱤᱦᱤᱧ ᱫᱚ ᱚᱲᱟᱜ ᱠᱚᱠᱚ ᱜᱮᱡ ᱜᱩᱨᱤᱡᱟ᱾ ᱟᱨ ᱥᱮᱨᱚᱠᱚᱢ ᱠᱟᱹᱢᱤ ᱫᱚ ᱵᱟᱝ ᱠᱟᱱᱟ ᱥᱮᱛᱟᱜ ᱵᱮᱨ ᱛᱟ ᱢᱟᱱᱮᱼᱼ ᱠᱷᱟᱹᱡᱟᱹᱲᱤ ᱱᱟ ᱥᱟᱸᱣᱛᱮ ᱡᱩᱫᱤ ᱠᱟᱱᱴᱷᱟᱲ ᱛᱟᱦᱮᱱᱟ ᱠᱟᱱᱴᱷᱟᱲ ᱥᱟᱞᱟᱜ ᱠᱷᱟᱹᱡᱟᱹᱲᱤ ᱠᱚ ᱡᱚᱢᱟ᱾ ᱵᱟᱦᱟ ᱩᱞ ᱵᱤᱞᱤ ᱟᱫᱚᱢ ᱛᱮᱦᱚᱸ ᱠᱚ ᱡᱚᱢ ᱜᱮᱭᱟ ᱢᱮᱱᱟᱠᱚ᱾ ᱠᱚ ᱛᱤᱦᱤᱧ ᱫᱚ ᱩᱞ ᱵᱩᱞᱤ ᱫᱚ ᱵᱚ ᱡᱚᱢ ᱜᱮᱭᱟ ᱚᱱᱟᱜᱮ ᱟᱨ ᱛᱤᱦᱤᱧ ᱫᱚ ᱡᱚᱛ ᱛᱚ ᱦᱚᱲ ᱜᱮ ᱛᱟᱨᱢᱟᱱᱮ ᱡᱮ ᱦᱮᱸ
ᱠᱮᱛᱟᱦᱮᱱᱟ᱾
ᱦᱮᱸ ᱛᱮᱦᱮᱧ ᱫᱚ ᱡᱚᱛᱚ ᱦᱚᱲ ᱞᱮᱠᱟ ᱜᱮ ᱛᱟ ᱢᱟᱱᱮ ᱚᱲᱟᱜ ᱨᱮᱫᱚ ᱠᱚ ᱡᱤᱞ ᱩᱛᱩ ᱠᱚ ᱤᱥᱤᱱᱟ ᱛᱮᱤᱦᱤᱧ ᱫᱚ᱾
ᱦᱳᱭ ᱟ ᱛᱟᱦᱞᱮ ᱫᱟᱜ ᱫᱚ ᱛᱤᱱᱟᱹᱜ ᱡᱳᱨᱮ ᱫᱟᱜᱽᱼᱟᱜ ᱯᱮᱭᱟᱭ ᱛᱤᱦᱤᱧ ᱫᱚ?
ᱢᱤᱫ ᱧᱤᱫᱟᱹ ᱫᱟᱜ ᱠᱟᱫᱟᱭ
ᱚ
ᱢᱤᱫ ᱧᱤᱫᱟᱹ ᱫᱟᱜ ᱠᱟᱫᱟᱭ, ᱮᱠᱫᱚᱢ ᱱᱤᱭᱟᱹ ᱡᱟᱣ ᱟᱫ ᱟᱴᱴᱟ ᱠᱷᱚᱱᱟᱜ ᱥᱩᱨᱩ ᱠᱟᱛᱮᱱ ᱮᱠᱫᱚᱢ ᱥᱟᱨᱟ ᱫᱤᱱᱮ ᱫᱟᱜ ᱟᱠᱟᱫᱟ᱾
ᱚ
ᱟᱯᱮᱥᱮᱱ ᱫᱚ ᱚᱝᱠᱟ ᱫᱚ ᱵᱟᱭ ᱫᱟᱜ ᱠᱟᱫᱟ?
ᱵᱟᱝ ᱟᱞᱮ ᱥᱮᱫ ᱫᱚ ᱵᱟᱭ ᱫᱟᱜ ᱠᱟᱫᱟ ᱱᱤᱭᱚᱢ ᱞᱮᱠᱟ ᱜᱮ ᱥᱩᱫᱩ ᱪᱮᱛᱟᱱ ᱫᱷᱩᱲᱤ ᱠᱚ ᱛᱮᱜ ᱯᱩᱨᱢᱩᱣ ᱠᱟᱱᱟ, ᱩᱱᱟᱹᱜ ᱟᱹᱛᱩᱜ ᱦᱟᱹᱨᱤᱡ ᱫᱚ ᱵᱟᱝ᱾
ᱦᱚ ᱾
ᱨᱟᱪᱟ ᱠᱚᱨᱮᱜ ᱦᱚᱸ ᱠᱟᱹᱪ ᱤᱭᱟᱹ ᱠᱟᱱᱟ ᱥᱩᱫᱩ ᱥᱟᱛᱮ ᱫᱟᱜ ᱦᱚᱸ ᱵᱟᱝ ᱧᱩᱨᱦᱟᱹᱣ ᱠᱟᱱ ᱜᱮᱭᱟ᱾ ᱡᱟᱦᱟᱸ ᱮᱥᱵᱮᱥᱴᱟᱨ ᱴᱤᱧ ᱚᱲᱟᱜ ᱚᱱᱟ ᱨᱮᱱᱟᱝ ᱛᱮᱜ ᱥᱟᱛᱮ ᱫᱟᱜ ᱠᱟᱹᱴᱤᱡ ᱧᱩᱨᱦᱟᱹᱭᱮᱱᱟ ᱟᱨ ᱵᱩᱥᱩᱵ ᱚᱲᱟᱜ ᱨᱮᱱᱟᱜ ᱛᱚ ᱥᱚᱴ ᱠᱚᱨᱮ ᱫᱚ ᱥᱟᱛᱮ ᱫᱟᱜ ᱫᱚ ᱵᱟᱝ ᱧᱩᱨᱦᱟᱹᱜᱼᱟ ᱥᱮ᱾
ᱵᱟᱝ ᱵᱟᱝ ᱵᱩᱥᱩᱵ ᱚᱲᱟᱜ ᱨᱮ ᱫᱚ ᱵᱟᱝ ᱵᱩᱥᱩᱵ ᱚᱲᱟᱜ ᱦᱚᱸ ᱟᱯᱮᱥᱮᱱ ᱫᱚ ᱢᱮᱱᱟᱜ ᱜᱮᱭᱟ ᱮᱠᱷᱚᱱ ᱫᱚ,
ᱦᱮᱸ ᱟᱫᱷᱮᱠ ᱟᱫᱷᱮᱠ ᱠᱚ ᱫᱚᱠᱚ ᱫᱚᱦᱚ ᱠᱟᱜ ᱜᱮᱭᱟ᱾
ᱵᱩᱥᱩᱵ ᱚᱲᱟᱜ ᱫᱚ ᱟᱨᱟᱢ ᱵᱷᱟᱜᱤ ᱧᱟᱢᱚᱜᱼᱟ ᱛᱚ᱾
ᱮᱠᱫᱚᱢ ᱜᱮ ᱮᱠᱫᱚᱢ ᱜᱮ ᱵᱩᱥᱩᱵ ᱚᱲᱟᱜ ᱨᱮᱫᱚ ᱡᱚᱛᱚ ᱢᱟᱱᱮ ᱥᱤᱡᱮᱱ, ᱮ ᱡᱮᱢᱚᱱ ᱥᱤᱡᱮᱱ ᱠᱟᱱᱟ ᱚᱱᱠᱟ ᱦᱤᱥᱟᱹᱵ ᱜᱮ ᱵᱩᱡᱷᱟᱹᱜᱼᱟ ᱛᱚ᱾ ᱨᱟᱵᱟᱝ ᱫᱤᱱ ᱵᱩᱡᱷᱟᱹᱜᱼᱟ ᱞᱚᱞᱚ ᱟᱨ, ᱩᱫᱽᱜᱟᱹᱨ ᱫᱤᱱ ᱵᱩᱡᱷᱟᱹᱜᱼᱟ ᱨᱮᱭᱟᱲ ᱤᱱᱟᱹ ᱠᱤᱱ ᱵᱟᱨᱭᱟᱝ ᱤᱭᱟᱹ ᱨᱮᱜᱮ ᱥᱮ ᱠᱟᱹᱴᱤᱡ ᱠᱚᱥᱴᱚ ᱫᱚ ᱵᱩᱡᱷᱟᱹᱜᱼᱟ ᱦᱟᱱᱮ ᱫᱚᱢᱮ ᱨᱟᱵᱟᱝ ᱥᱚᱢᱚᱭ ᱦᱚᱸ ᱟᱨ ᱟᱻᱻ ᱥᱤᱛᱩᱝ ᱥᱚᱢᱚᱭ,
ᱦᱩᱸ,
ᱟᱯᱮ ᱥᱮᱫ ᱰᱟᱸᱦᱩ ᱪᱮᱸᱬᱮ ᱢᱮᱱᱟᱜ ᱠᱚᱣᱟ?
ᱰᱟᱹᱦᱩᱠ ᱪᱮᱬᱮ ᱦᱮᱸ ᱢᱮᱱᱟᱜ ᱠᱚᱜᱮᱭᱟ ᱾ ᱰᱟᱹᱦᱩᱠ ᱪᱮᱸᱬᱮ ᱵᱚᱞᱛᱮ ᱰᱟᱹᱠ ᱪᱮᱸᱬᱮ ᱛᱚ ᱟᱞᱮᱥᱮᱫ ᱫᱚ ᱰᱟᱹᱠ ᱛᱤ ᱞᱮᱱ ᱛᱟᱠᱚᱣᱟ, ᱡᱟᱦᱟᱸᱭ ᱫᱚᱢᱮ ᱡᱳᱨ ᱡᱳᱨ ᱠᱚ ᱨᱟᱜᱽ ᱾
ᱦᱮᱸ ᱚᱸᱰᱮ ᱢᱤᱫᱴᱮᱡ ᱪᱮᱬᱮᱭ ᱨᱟᱜ ᱮᱟᱭ ᱫᱟᱹᱦᱩ ᱪᱮᱬᱮᱭ ᱨᱟᱜ ᱮᱟᱭ ᱤᱧ ᱡᱟᱦᱟᱸ ᱴᱷᱮᱱ ᱵᱮᱱ ᱫᱩᱲᱩᱵ ᱠᱟᱹᱫᱤᱧ ᱥᱮ
ᱦᱳᱭ ᱚ
ᱫᱟᱹᱦᱩᱠ ᱫᱟᱹᱦᱩᱠ ᱪᱮᱬᱮ ᱫᱚ ᱟᱹᱰᱤ ᱩᱥᱩᱞ ᱠᱟᱴᱟ ᱠᱚᱣᱟ ᱟᱹᱰᱤ ᱡᱷᱟᱹᱞ ᱡᱷᱟᱹᱞ ᱛᱟᱠᱚᱣᱟ ᱵᱩᱡ ᱠᱮᱫᱟᱢ
ᱚ ᱦᱮᱸ ᱪᱚᱝ ᱤᱧ ᱫᱚ ᱢᱮᱸᱫ ᱛᱮᱫᱚ ᱵᱟᱹᱧ ᱧᱮᱞ ᱟᱠᱟᱫ ᱠᱚᱣᱟ ᱢᱮᱱᱠᱷᱟᱱ ᱨᱟᱜ ᱫᱩᱧ ᱟᱸᱡᱚᱢ ᱵᱟᱲᱟ ᱟᱠᱟᱫ ᱛᱟᱠᱚᱣᱟ᱾ ᱚᱱᱠᱟ ᱛᱝ ᱚᱠᱛᱮ ᱫᱚ ᱫᱚᱢᱮ ᱠᱚ ᱨᱟᱜ ᱠᱚᱛᱚ
ᱟ
ᱥᱤᱛᱩᱝ ᱦᱟᱛᱚ ᱵᱮᱥᱤ ᱠᱚ ᱭᱟ᱾
ᱦᱮᱸᱻ
ᱢᱤᱫ ᱫᱤᱱ ᱚᱱᱠᱟ ᱢᱤᱫᱴᱮᱱ ᱰᱟᱹᱦᱩ ᱪᱮᱬᱮ ᱥᱟᱵ ᱟᱹᱜᱩ ᱦᱩᱭ ᱞᱮᱱᱟ ᱢᱤᱫ ᱫᱤᱱ ᱢᱤᱫ ᱫᱤᱱ ᱚᱱᱠᱟ ᱢᱤᱫᱴᱮᱱ ᱰᱟᱹᱦᱩ ᱪᱮᱬᱮ ᱥᱟᱵ ᱟᱜᱩ ᱦᱩᱭ ᱞᱮᱱᱟ ᱛᱚ,
ᱦᱮᱸ,
ᱟᱫᱚ ᱥᱟᱵ ᱟᱹᱜᱩ ᱠᱟᱛᱮᱫ ᱚᱲᱟᱜ ᱨᱮ ᱫᱚᱦᱚ ᱦᱩᱭᱱᱟ ᱢᱤᱫᱴᱟᱝ ᱵᱷᱟᱭᱟ ᱫᱚ ᱪᱮᱠᱟᱣ ᱠᱟᱫᱟᱭ ᱩᱱᱤ ᱰᱟᱹᱦᱩᱠ ᱪᱮᱬᱮᱭᱟᱜ ᱰᱟᱹᱦᱩᱠ ᱪᱮᱬᱮᱭᱟᱜ ᱩᱵ ᱠᱚ ᱡᱚᱛᱚ ᱤᱭᱟᱹ ᱩᱵ ᱠᱚ ᱡᱟᱦᱟᱸ ᱢᱮᱱᱟᱜ ᱛᱟᱭᱟ ᱤᱞ ᱛᱮᱫ ᱠᱚ ᱤᱞ ᱠᱚ ᱯᱟᱞᱚᱠ ᱡᱟᱦᱟᱸ ᱠᱚ ᱢᱮᱛᱟᱜ ᱠᱟᱱᱟ ᱚᱱᱟ ᱠᱚ ᱡᱚᱛᱚ ᱛᱚ ᱠᱟᱜᱼᱼ ᱦᱮᱸ ᱟᱨ ᱟᱲᱟᱜ ᱜᱟᱫᱤ ᱜᱮ ᱟᱫᱚ ᱧᱩ ᱟᱹᱰᱤ ᱡᱳᱨ ᱠᱚ ᱧᱩᱨ ᱫᱟᱲᱮᱭᱟᱜ-ᱟ ᱩᱱᱠᱩ ᱰᱟᱹᱦᱩᱠ ᱪᱬᱬᱮ ᱫᱚ᱾ ᱩᱰᱟᱹᱣ ᱦᱚᱸᱠᱚ ᱩᱰᱟᱹᱜ ᱜᱮᱭᱟ ᱧᱤᱨᱟᱹᱜ ᱟᱠᱚ ᱟᱹᱰᱤ ᱠᱟᱴᱟ ᱡᱷᱟᱹᱞ ᱜᱮ ᱛᱟᱠᱚᱣᱟ ᱫᱟᱹᱲ ᱠᱟᱫᱟᱭ ᱟᱫᱚ᱾
ᱚᱻ
ᱜᱚᱴᱟ ᱜᱮᱞᱮ ᱯᱟᱸᱡᱟ ᱵᱟᱲᱟ ᱠᱮᱫᱮᱭᱟ ᱵᱟᱞᱮ ᱧᱟᱢ ᱞᱮᱫᱮᱭᱟ᱾
ᱚ ᱟᱪᱷᱟ ᱟᱨ ᱟᱯᱮ ᱥᱮᱫ ᱛᱟᱦᱚᱞᱮ ᱠᱚᱸᱜ ᱪᱮᱬᱮ ᱢᱮᱱᱟᱜ ᱠᱚᱣᱟ ᱥᱮ ᱵᱟᱝ
ᱦᱮᱸ ᱠᱚᱸᱜ ᱪᱮᱬᱮ ᱫᱚᱢᱮ ᱢᱮᱱᱟᱜ ᱠᱚᱣᱟ ᱟᱞᱮ ᱥᱮᱱ ᱫᱚ ᱵᱟᱨ ᱨᱚᱠᱚᱢ ᱠᱚᱸᱜ ᱠᱚ ᱧᱟᱢᱚᱜᱼᱟ ᱢᱤᱫᱴᱮᱱ ᱫᱚ ᱦᱩᱭᱩᱜ ᱠᱟᱱᱟ ᱫᱟᱜ ᱠᱚ ᱟᱨ ᱜᱟᱹᱭ ᱠᱚᱸᱜ
ᱚ ᱦᱮᱸᱪᱚᱝ ᱤᱧ ᱫᱚ ᱚᱱᱟ ᱫᱚ ᱵᱟᱹᱧ ᱵᱟᱲᱟᱭᱟ᱾
ᱱᱚᱦᱚᱭ ᱡᱮ ᱫᱟᱜ ᱠᱚᱸᱜ ᱫᱚ ᱪᱮᱫ ᱞᱮᱠᱟ ᱫᱟᱜ ᱠᱚᱫᱚ ᱩᱱᱠᱩ ᱫᱟᱜ ᱫᱷᱟᱨᱮ ᱠᱚᱨᱮ ᱠᱚ ᱛᱟᱦᱮᱱᱟ ᱴᱷᱤᱠ ᱟᱪᱷᱮ ᱟᱨ ᱜᱟᱹᱭ ᱠᱚᱜ ᱡᱟᱦᱟᱸ ᱞᱮ ᱢᱮᱛᱟ ᱩᱱᱠᱩ ᱫᱚ ᱯᱩᱲ ᱜᱮᱭᱟ ᱠᱚ ᱯᱩᱨᱟᱹ ᱫᱷᱩᱯᱼᱫᱷᱩᱯᱮ ᱯᱩᱲ ᱩᱱᱠᱩ ᱫᱚᱠᱚ ᱛᱟᱦᱮᱱᱟ ᱜᱟᱹᱭ ᱯᱟᱞ ᱠᱚᱨᱮ ᱵᱤᱥᱤ ᱠᱚ ᱧᱮᱞ ᱧᱟᱢᱚᱜᱼᱟ ᱩᱱᱠᱩ ᱫᱚ ᱩᱱᱠᱩ ᱫᱚ ᱫᱟᱜ ᱚᱠᱟᱨᱮ ᱵᱤᱥᱤ ᱵᱟᱢ ᱧᱟᱢ ᱠᱚᱣᱟ ᱩᱱᱠᱩ ᱫᱚ
ᱟᱞᱮ ᱥᱮᱫ ᱫᱚᱧ ᱟᱸᱡᱚᱢ ᱠᱟᱫ ᱠᱚᱣᱟ ᱞᱩᱵᱩᱜ ᱠᱚᱸᱜ ᱞᱮ ᱢᱮᱛᱟ ᱠᱚᱣᱟ ᱢᱤ
ᱦᱮᱸᱻᱦᱮᱸᱻ ᱩᱱᱠᱩᱣᱟᱜ ᱫᱟᱜ ᱠᱚ ᱞᱩᱵᱩᱜ ᱠᱩ ᱩᱱᱠᱩ ᱜᱮᱠᱚ ᱢᱮᱛᱟ ᱠᱚᱣᱟ ᱛᱟ ᱢᱟᱱᱮ ᱧᱩᱛᱩᱢ ᱛᱮ ᱟᱵᱚ ᱫᱚ ᱫᱮᱥ ᱜᱩᱱᱮ ᱵᱮᱥ ᱛᱚ
ᱦᱳᱭ ᱦᱳᱭ ᱾
ᱟᱫᱚ ᱚᱱᱟ ᱨᱮ ᱧᱩᱛᱩᱢ ᱛᱚ ᱞᱚᱞᱦᱚ ᱫᱟᱲᱮᱭᱟᱜᱼᱟ ᱞᱩᱵᱩᱜ ᱠᱚ ᱩᱱᱠᱩ ᱜᱮ ᱞᱩᱵᱩᱜ ᱠᱚᱜ ᱫᱚᱠᱚ ᱛᱷᱤᱨ ᱠᱚᱜᱼᱟ ᱯᱩᱨᱟᱹ ᱮᱠᱫᱚᱢ ᱫᱟᱜ ᱨᱮ ᱟᱬᱜᱚ ᱠᱟᱛᱮᱫ
ᱚ ᱦᱮᱸ ᱟᱫᱚ ᱤᱝ ᱛᱚ ᱥᱚᱢᱚᱭ ᱫᱚ ᱚᱱᱟ ᱵᱟᱹᱭᱦᱟᱹᱲ ᱠᱚᱨᱮ ᱰᱟᱹᱝᱨᱤ ᱠᱚ ᱤᱫᱤ ᱦᱩᱭ ᱠᱚᱜᱼᱟ ᱥᱮ ᱡᱚᱠᱷᱚᱱ ᱛᱟᱦᱞᱮ ᱫᱚᱢᱮ ᱯᱩᱸᱲ ᱜᱮ ᱮᱠᱫᱚᱢ ᱛᱟᱦᱮᱸᱼᱛᱟᱦᱮᱸ ᱠᱚ ᱟᱹᱪᱩᱨ ᱵᱟᱲᱟᱭᱟᱠᱚ
ᱟᱨ ᱠᱚᱸᱜ ᱫᱚ ᱞᱟᱴᱷᱟ ᱠᱚᱣᱟᱞᱮ ᱟᱞᱮ ᱫᱚ ᱤᱭᱟᱹᱛᱮ ᱪᱮᱫ ᱠᱚ ᱢᱮᱱᱟᱜ ᱚᱱᱟ ᱢᱟᱫ ᱨᱮᱭᱟᱜ ᱚ ᱚᱱᱟ ᱢᱟᱫ ᱨᱮᱭᱟᱜ ᱡᱟᱦᱟᱸ ᱵᱟᱹᱥᱲᱤ ᱡᱷᱟᱞᱟ ᱢᱮᱱᱟᱜᱼᱟ ᱟᱞᱮ ᱫᱚ ᱚᱱᱟᱞᱮ ᱤᱭᱟᱹ ᱠᱟᱜᱼᱟ᱾ ᱟ ᱤᱭᱟᱹ ᱛᱮᱱᱟᱜ ᱵᱟᱝ ᱴᱷᱚᱝᱞᱟ ᱛᱟᱯ ᱚᱱᱟ ᱨᱮ ᱠᱟᱴᱮᱡ ᱛᱮ ᱡᱟᱦᱟᱸ ᱵᱟᱵᱟ ᱤᱭᱟᱹ ᱛᱟᱜᱽ ᱢᱮ ᱫᱟᱜ ᱟᱞᱮ ᱫᱚ ᱵᱤᱥᱲᱤ ᱞᱮ ᱢᱮᱱᱟ ᱚᱱᱟ ᱞᱮ ᱵᱮᱱᱟᱣ ᱠᱟᱜ ᱠᱟᱰᱮᱡ ᱞᱮᱠᱟ ᱡᱟᱦᱟᱸ ᱜᱳᱞ ᱜᱳᱞ ᱜᱮ ᱛᱟᱨᱯᱚᱨᱮ ᱚᱱᱟ ᱪᱮᱫ ᱠᱚ ᱢᱮᱱᱟ ᱦᱮᱸᱥᱟᱜᱼᱦᱮᱸᱥᱟᱜ ᱫᱟᱨᱮ ᱢᱟᱜ ᱚᱴᱚ ᱠᱟᱜᱼᱟ ᱦᱮᱸᱥᱟᱜᱼᱦᱮᱸᱥᱟᱜ ᱤᱭᱟᱹ ᱚᱱᱟ ᱛᱟᱯᱚᱨᱮ ᱦᱟᱞᱠᱟ ᱥᱟ ᱦᱟᱞᱠᱟ ᱫᱷᱩᱬᱟᱹ ᱞᱮ ᱞᱟᱜᱟᱣᱟᱜᱼᱟ ᱦᱮᱸ ᱫᱟᱜ ᱨᱮᱞᱮ ᱦᱮᱰᱮᱡᱟ ᱚᱱᱮ ᱛᱟᱢᱟᱠ ᱪᱩᱸᱰᱤ ᱪᱮᱞᱟᱝ ᱥᱟᱵ ᱠᱮᱫᱟ ᱪᱮᱞᱟᱝ ᱨᱮᱢᱟᱢ ᱤᱭᱟᱹ ᱠᱮᱫᱟᱢ ᱚᱱᱟ ᱤᱭᱟᱹ ᱠᱚᱢ ᱤᱭᱟ ᱫᱟ ᱚᱱᱟ ᱟᱭ ᱤᱥᱤᱭ ᱫᱟ ᱦᱮᱸ
ᱦᱮᱸ
ᱟᱨ ᱚᱱᱟ ᱡᱟᱦᱟᱸ ᱢᱟᱜ ᱨᱮ ᱴᱷᱚᱸᱜᱟᱜ ᱢᱮᱱᱟᱜᱼᱟ ᱠᱟᱰᱮᱡ ᱠᱚ ᱠᱟᱭ ᱛᱟᱦᱮᱱᱟ ᱥᱮ ᱵᱟ ᱨᱮᱭᱟᱜ ᱡᱟᱦᱟᱸ ᱚᱱᱟ ᱵᱟᱭ ᱠᱮᱫ ᱛᱟᱹᱞᱤᱧᱟᱭ ᱟᱫᱚ ᱟᱫᱚ ᱚᱱᱟ ᱟᱹᱜᱩ ᱞᱟᱡ ᱜᱮ ᱟᱭ ᱞᱮ ᱮᱱ ᱜᱮ ᱛᱟᱨᱯᱚᱨᱮ ᱫᱚ ᱞᱩᱲᱩ ᱠᱚᱴᱮᱴᱮᱡᱟ ᱡᱟᱦᱟᱸ ᱠᱚ ᱢᱮᱛᱟᱜ ᱠᱟᱱᱟ ᱵᱟᱨᱮ ᱨᱚᱲᱮ, ᱵᱟᱞᱮ ᱨᱚᱲᱮ ᱠᱚᱴᱮᱡᱟᱜ ᱠᱷᱟᱱ ᱜᱮ ᱟᱫᱚ ᱵᱮᱥ ᱡᱟᱣᱟᱣ ᱮᱱ ᱜᱮ ᱵᱟᱥ ᱟᱫᱚ ᱠᱚᱸᱜ ᱞᱟᱴᱷᱟᱢᱟ ᱟᱛᱮ ᱠᱚᱜ ᱞᱮ ᱞᱟᱴᱷᱟ ᱠᱚᱣᱟ ᱚᱱᱟ ᱛᱮᱜᱮ
ᱟᱫᱚ ᱤᱱᱟᱹ ᱦᱚᱯᱚᱱ ᱦᱚᱯᱚᱱ ᱦᱟᱱᱟ ᱱᱷᱟᱜ ᱵᱮᱱᱟᱣ ᱜᱮᱭᱟ ᱠᱚ ᱟᱫᱚ ᱦᱮᱸ ᱟᱫᱚ ᱠᱤᱱᱛᱩ ᱱᱚᱣᱟ ᱫᱚ ᱤᱧ ᱦᱚᱸ ᱵᱟᱹᱧ ᱵᱟᱲᱟᱭᱟ ᱚᱱᱟ ᱨᱮᱜᱮ ᱟᱴᱚᱠ ᱠᱚ ᱛᱟᱦᱮᱱᱟ ᱡᱷᱟᱹᱞᱤ ᱞᱮᱱᱠᱷᱟᱱ
ᱦᱮᱸ ᱦᱮᱸ ᱦᱩᱸ ᱵᱟᱨᱭᱟ ᱵᱟᱨᱭᱟ ᱛᱤᱸᱜᱩ ᱠᱟᱜ ᱢᱮᱛᱚ ᱚᱱᱠᱟ ᱮ ᱤᱭᱟᱹ ᱞᱮᱠᱟ ᱵᱷᱤ ᱞᱮᱠᱟ ᱵᱷᱤ ᱵᱟᱠᱷᱟᱡ ᱦᱮᱸ ᱵᱷᱤ ᱜᱮ ᱵᱷᱤ ᱞᱮᱠᱟᱢ ᱫᱚᱦᱚ ᱠᱟᱜᱼᱟ ᱛᱟᱞᱟᱨᱮ ᱪᱩᱴᱭᱟᱹᱢ ᱫᱚᱦᱚ ᱠᱟᱭᱟ ᱛᱚ ᱟᱨ ᱪᱩᱴᱭᱟᱹ ᱡᱚᱠᱷᱚᱱᱮ ᱜᱮᱨᱮ ᱦᱤᱡᱩᱜᱼᱟ᱾ ᱟᱫᱚ ᱫᱮᱭᱟᱨᱮ ᱞᱟᱴᱷᱟ ᱟᱫᱮᱜᱮ ᱫᱮᱭᱟ ᱨᱮ ᱞᱟᱴᱷᱟ ᱢᱟᱱᱮ ᱛᱚ ᱟᱫᱚ ᱚᱱᱟ ᱡᱟᱦᱟᱸ ᱤᱭᱟᱹ ᱨᱮ ᱡᱟᱦᱟᱸ ᱡᱟᱦᱟᱸ ᱯᱷᱟᱹᱠᱲᱟᱹᱜ ᱠᱚᱨᱮ ᱵᱟᱨᱭᱟ ᱯᱮᱭᱟ ᱡᱩᱫᱤ ᱢᱚᱱᱮ ᱠᱚᱨ ᱯᱷᱟᱹᱠᱲᱟᱹᱜ ᱨᱮ ᱤᱹᱭᱟ ᱚᱱᱟ ᱧᱩᱨᱩᱣ ᱟᱭᱟ ᱦᱮᱸ ᱞᱟᱴᱷᱟᱜ ᱛᱟᱭᱟ ᱛᱚ ᱵᱟᱭ ᱫᱟᱹᱲ ᱫᱟᱲᱮᱭᱟᱜᱼᱟ ᱛᱚ ᱟᱫᱚ ᱢᱤᱫᱴᱟᱝ ᱡᱩᱫᱤ ᱢᱚᱱᱮ ᱠᱟᱡ ᱫᱟ ᱡᱟᱦᱟᱸ ᱢᱤᱫᱴᱟᱝ ᱡᱟᱦᱟᱸ ᱢᱟᱨᱮᱭᱟᱜ ᱡᱟᱦᱟᱸᱟᱢ ᱵᱮᱱᱟᱣᱟ ᱚᱱᱟ ᱠᱟᱰᱮᱡ ᱛᱮ ᱚᱱᱟ ᱯᱷᱟᱹᱠᱲᱟᱹᱜ ᱡᱩᱫᱤ ᱵᱟᱹᱭᱥᱟᱹᱣ ᱟᱫᱮᱭᱟ ᱡᱷᱟᱹᱞᱼᱡᱷᱟᱹᱞ ᱛᱟᱦᱮᱞᱮ ᱟᱫᱚ ᱚᱱᱟ ᱵᱟᱭ ᱩᱰᱟᱹᱣ ᱫᱟᱲᱮᱭᱟᱜᱼᱟ ᱛᱚ ᱯᱟᱥᱟᱞ ᱡᱟᱦᱟᱸ ᱛᱤᱱᱟᱹᱜ ᱯᱟᱥᱱᱟᱣᱟᱭ ᱤᱱᱟᱹᱜᱮ ᱟᱫᱚ ᱟᱨᱚ ᱞᱟᱴᱷᱟᱜ ᱛᱟᱭᱟ ᱦᱟᱱᱛᱮ ᱱᱟᱛᱮ ᱩᱞᱟᱹᱴ ᱯᱟᱞᱟᱴᱷᱮᱜᱼᱟᱭ
ᱚ, ᱟᱪᱪᱷᱟ,
ᱟᱨ ᱱᱮᱛᱟᱨ ᱫᱚ ᱤᱭᱟᱹ ᱦᱚ ᱴᱮᱯᱚ ᱦᱚᱸᱠᱚ ᱵᱮᱱᱟᱣ ᱮᱫᱟ ᱚᱱᱟ ᱛᱟᱨ ᱨᱮᱱᱟᱜ᱾
ᱚ,
ᱚᱱᱟ ᱡᱟᱦᱟᱸ ᱜᱩᱰᱩ ᱯᱟᱹᱥᱤ ᱞᱮᱠᱟ, ᱚᱱᱟ ᱫᱚ ᱴᱮᱯᱚ ᱠᱚ ᱢᱮᱛᱟᱜᱼᱟ, ᱜᱩᱰᱩ ᱯᱟᱹᱥᱤ ᱫᱚ ᱟᱞᱟᱫᱟ ᱚᱱᱟ ᱫᱚᱢ ᱤᱭᱟᱹᱭᱟ ᱛᱚ ᱦᱟᱝ ᱟᱨ ᱱᱚᱣᱟ ᱫᱚ ᱦᱳᱭᱳᱜ ᱠᱟᱱᱟ ᱴᱮᱯᱚ ᱠᱚ ᱢᱮᱱᱟ, ᱟᱞᱮ ᱥᱮᱱ ᱫᱚ ᱱᱛᱮ ᱠᱚ ᱥᱟᱵᱠᱚᱜᱮᱭᱟ᱾
ᱚ ᱟᱪᱪᱷᱟ,
ᱛᱤᱱᱟᱹᱜ ᱨᱚᱠᱚᱢ ᱠᱟᱹᱢᱤ ᱢᱮᱱᱟᱜᱼᱟ ᱦᱮᱸ, ᱡᱟᱦᱟᱸ ᱞᱮᱠᱟᱜᱮ ᱡᱚᱛᱚ ᱨᱚᱠᱚᱢ ᱡᱮᱢᱚᱱ ᱥᱮᱭ ᱛᱚ ᱢᱟᱱᱮ ᱱᱩᱠᱩ ᱫᱚ ᱠᱚᱸᱜ ᱥᱮᱸᱫᱽᱨᱟ ᱞᱟᱹᱜᱤᱫ, ᱱᱚᱣᱟ ᱫᱚ ᱦᱳᱭᱳᱜ ᱠᱟᱱᱟ ᱞᱟᱴᱷᱟ ᱛᱮ ᱵᱟ ᱠᱷᱟᱱ, ᱮᱸ ᱚᱱᱟ ᱴᱮᱯᱚ ᱛᱮ
ᱦᱮᱸ,
ᱢᱟᱱᱮ ᱵᱤᱵᱷᱤᱱᱱᱚ ᱡᱟᱦᱟᱸ ᱠᱚ